ᱦᱮᱞᱳ
ᱦᱮᱞᱳ
ᱦᱮᱞᱳ ᱜᱚᱢᱠᱮ ᱡᱚᱦᱟᱨ ᱜᱮ
ᱦᱚᱭ ᱡᱚᱦᱟᱨ ᱡᱚᱦᱟᱨ
ᱪᱮᱜ ᱱᱟᱯᱟᱭ ᱵᱟᱲᱟ ᱜᱮᱭᱟ ᱰᱮᱱ ᱛᱚ ᱜᱚᱝᱠᱮ?
ᱦᱮᱸ ᱱᱤᱭᱟᱹ ᱜᱷᱟᱹᱲᱤᱡ ᱜᱮ ᱫᱚ ᱱᱟᱯᱟᱭ ᱵᱟᱲᱟ ᱜᱮ
ᱚᱸ ᱛᱚ ᱫᱟᱜ ᱢᱟᱹᱰᱤ ᱫᱟᱠᱟ ᱠᱟᱛᱮᱫ ᱵᱟᱹᱱ ᱡᱚᱢ ᱠᱟᱜ ᱜᱮᱭᱟ ᱛᱚ? ᱦᱮᱞᱳᱣ ᱦᱮᱞᱳᱣ ᱦᱚᱸ ᱨᱚᱲ ᱟᱹᱱᱡᱚᱢ ᱚ ᱠᱟᱱᱟ ᱛᱚ ᱴᱷᱤᱠ ᱴᱷᱟᱠ? ᱦᱮᱞᱳᱣ
ᱦᱮᱞᱳᱣ
ᱚ ᱜᱚᱝᱠᱮ ᱟᱹᱞᱤᱧᱟᱜ ᱨᱚᱲ ᱟᱸᱡᱚᱢᱚᱜ ᱠᱟᱱᱟ ᱛᱚ ᱠᱤᱞᱤᱭᱟᱨ ᱧᱚᱜ ᱦᱮᱞᱳᱣ
ᱦᱮᱸ
ᱟᱫᱚ ᱟᱹᱞᱤᱧᱟᱜ ᱨᱚᱲ ᱵᱤᱱ ᱟᱸᱡᱚᱢ ᱮᱫᱟ ᱛᱚ ᱟᱨᱠᱤ ᱯᱚᱨᱤᱥᱠᱟᱨ ᱧᱚᱜ
ᱵᱟᱹᱞᱤᱧ ᱟᱡᱚᱢ
ᱨᱚᱲ ᱵᱟᱝ ᱟᱸᱡᱚᱢᱚᱜ ᱠᱟᱱᱟ
ᱪᱮᱫ ᱵᱤᱱ ᱞᱟᱹᱭ ᱫᱟ
ᱞᱟᱹᱭᱫᱟ ᱟᱞᱤᱧ ᱟᱸᱡᱚᱢ ᱠᱟᱱᱟ ᱱᱤᱛᱚᱜ
ᱦᱮᱸ ᱡᱚᱢᱚᱜ ᱠᱟᱱᱟ
ᱦᱚᱸ ᱛᱚ ᱟᱫᱚ ᱫᱟᱜ ᱢᱟᱰᱤ ᱫᱟᱠᱟ ᱠᱚᱫᱚ ᱵᱤᱱ ᱡᱚᱢ ᱠᱟᱜᱼᱟ ᱛᱚ
ᱦᱩᱸ ᱦᱩᱸ
ᱦᱚᱸ ᱛᱚ ᱟᱯᱮ ᱥᱮᱫ ᱫᱟᱜ ᱡᱟᱹᱯᱩᱫ ᱪᱮᱫᱠᱟ ᱦᱩᱭᱩᱜ ᱠᱟᱱᱟ ᱫᱟᱜ ᱡᱟᱹᱲᱤ ᱠᱚ
ᱚᱱᱮ ᱚᱱᱠᱟ ᱦᱟᱞᱠᱟ ᱦᱟᱞᱠᱟ
ᱦᱚᱸ ᱪᱟᱥ ᱵᱟᱥ
ᱢᱤᱫ ᱜᱷᱟᱹᱲᱤᱡ ᱠᱟᱛᱮ ᱫᱟᱜ ᱢᱤᱫ ᱜᱷᱟᱹᱲᱤᱡ ᱠᱟᱛᱮ ᱥᱤᱛᱩᱝ ᱫᱟᱭ
ᱦᱮᱸ ᱚᱱᱠᱟ ᱜᱮ ᱱᱮᱛᱟᱨ ᱫᱚ ᱟᱫᱚ ᱪᱟᱥᱵᱟᱥ ᱠᱚ ᱛᱤᱱᱟᱹᱜ ᱩᱥᱟᱹᱨᱟ ᱧᱚᱜ ᱦᱩᱭ ᱠᱚᱜ ᱠᱟᱱᱟ
ᱟᱹᱣᱨᱤ ᱟᱹᱣᱨᱤ ᱮᱱᱮᱛᱚ ᱟᱯᱷᱚᱨ ᱠᱚ ᱜᱤᱰᱤ ᱦᱩᱭ ᱟᱠᱟᱱᱟ ᱟᱢᱵᱟᱵᱚᱛᱤ ᱯᱚᱨᱮ
ᱦᱚᱸ ᱟᱸᱢᱵᱟᱵᱚᱛᱤ ᱯᱚᱨᱮ ᱦᱮ ᱦᱚᱸᱜ-ᱚᱭ ᱟᱞᱮ ᱢᱟᱞᱮ ᱜᱤᱰᱤ ᱜᱚᱫ ᱠᱟᱜ ᱜᱮ ᱦᱮᱸ ᱮᱱ ᱱᱚᱛᱮ ᱢᱟ ᱨᱚᱦᱚᱭ ᱞᱮᱠᱟ ᱜᱟᱱ ᱜᱚᱜ ᱠᱟᱱᱟ ᱟᱫᱚ ᱫᱟᱜ ᱡᱟᱹᱲᱤ ᱜᱮ ᱪᱮᱫᱠᱟ ᱫᱟᱜ ᱡᱟᱹᱲᱤ ᱦᱟᱸᱜ ᱟᱫᱚ ᱥᱮᱨᱢᱟ ᱫᱟᱜ ᱡᱟᱹᱲᱤ ᱠᱷᱟᱹᱛᱤᱨ ᱜᱮ ᱮᱴᱠᱮᱴᱚᱬᱮ ᱨᱮ ᱢᱮᱱᱟᱜ ᱞᱮᱭᱟ ᱦᱮᱸ ᱦᱮᱞᱳᱣ
ᱦᱮᱸ ᱟᱸᱡᱚᱢᱚᱜ ᱠᱟᱱᱟ
ᱦᱚᱸ ᱜᱚᱝᱠᱮ ᱛᱟᱦᱚᱞᱮ ᱟᱯᱮᱥᱮᱫ ᱚᱱᱛᱮ ᱪᱟᱥ ᱵᱟᱥ ᱪᱮᱫᱠᱟ ᱦᱩᱭᱩᱜ ᱜᱮᱭᱟ
ᱪᱟᱥ ᱵᱟᱥ ᱫᱚ ᱵᱷᱟᱜᱤ ᱜᱮ ᱦᱩᱭᱩᱜᱼᱟ ᱟᱫᱚ ᱫᱟᱢ ᱵᱟᱹᱱᱩᱜᱼᱟ ᱚᱞᱮ ᱥᱮᱫ ᱫᱚ ᱡᱚᱛᱚ ᱨᱚᱠᱚᱢ ᱜᱮ ᱪᱟᱥ ᱦᱩᱭᱩᱜᱼᱟ ᱵᱟᱨᱚ ᱢᱟᱥ
ᱵᱟᱨᱚ ᱢᱟᱥ ᱜᱮ ᱚᱱᱮ ᱥᱚᱵᱽᱡᱤ ᱠᱚ ᱪᱟᱥ ᱜᱮᱭᱟ ᱵᱟᱨᱚ ᱢᱟᱥ ᱜᱮ
ᱵᱟᱨᱚ ᱢᱟᱥ ᱪᱟᱥ ᱦᱩᱭᱩᱜ ᱡᱚᱛᱚ ᱨᱚᱠᱚᱢ ᱥᱚᱵᱽᱡᱤ
ᱛᱚ ᱟᱯᱮ ᱥᱮᱱᱟᱜ ᱫᱤᱥᱚᱢ ᱠᱚ ᱪᱮᱫ ᱠᱟᱱ ᱜᱮᱭᱟ ᱦᱚᱸ ᱢᱟᱱᱮ ᱫᱷᱚᱨᱚᱱ ᱦᱩᱲᱩ ᱯᱮ ᱪᱟᱥ ᱜᱮᱭᱟ
ᱦᱩᱸ ᱦᱩᱸ ᱦᱩᱸ
ᱦᱩᱸ ᱛᱚ ᱢᱟᱱᱮ ᱟᱯᱮᱥᱮᱫ ᱫᱟᱜ ᱥᱩᱵᱤᱫᱟ ᱪᱮᱫᱞᱮᱠᱟ ᱢᱟᱱᱮ ᱥᱳᱞᱟᱨ ᱥᱮ ᱵᱟᱸᱫᱷ ᱯᱩᱠᱷᱨᱤ ᱥᱮ ᱜᱟᱰᱟ ᱠᱚ ᱢᱮᱱᱟᱜᱼᱟ
ᱥᱮᱞᱳ ᱢᱮᱱᱟᱜᱼᱟ
ᱦᱚᱸ ᱥᱮᱞᱳ ᱠᱚ ᱢᱮᱱᱟᱜ-ᱟ ᱛᱟᱦᱚᱞᱮ ᱟᱹᱰᱤ ᱥᱩᱵᱤᱫᱷᱟ ᱢᱮᱱᱟᱜ ᱛᱟᱯᱮᱭᱟ ᱢᱟᱱᱮ ᱟᱞᱮ ᱱᱚᱱᱛᱮ ᱫᱚ ᱵᱟᱸᱫᱽ ᱯᱩᱠᱷᱨᱤ ᱢᱮᱱᱟᱜ ᱞᱮᱭᱟ ᱡᱟ ᱥᱮᱨᱢᱟ ᱫᱟᱜ ᱛᱮ ᱡᱟ ᱛᱚᱸᱵᱟ ᱛᱟᱦᱮᱱᱟ ᱢᱟᱱᱮ ᱪᱟᱹᱛ ᱵᱟᱹᱭᱥᱟᱹᱠᱷ ᱚᱱᱟ ᱛᱮᱫᱚ ᱟᱸᱡᱮᱫ ᱪᱟᱵᱟᱜᱼᱟ ᱢᱟᱱᱮ ᱢᱟᱱᱮ ᱪᱟᱥ ᱫᱚ ᱱᱚᱛᱮ ᱢᱤᱫᱷᱟᱣ ᱜᱮ ᱦᱩᱭᱩᱜᱳᱼᱟ ᱦᱩᱲᱩ ᱪᱟᱥ ᱫᱚ ᱟᱫᱚ ᱥᱚᱵᱽᱡᱤ ᱠᱚᱞᱮ ᱪᱟᱥ ᱵᱟᱲᱟᱭᱟ ᱴᱩᱠ ᱴᱟᱠ ᱚᱲᱟᱜ ᱡᱚᱢ ᱵᱟᱲᱟ ᱞᱮᱠᱟ ᱦᱮ ᱛᱚ ᱟᱯᱮ ᱥᱮᱱᱟᱜ ᱫᱤᱥᱚᱢ ᱪᱮᱫ ᱠᱟᱱ ᱜᱮᱭᱟ ᱠᱚᱜᱠᱮ ᱢᱟᱱᱮ ᱵᱤᱨ ᱵᱩᱨᱩ ᱥᱮ ᱥᱚᱢᱚᱛᱚᱞ ᱡᱟᱭᱜᱟ ᱦᱮᱞᱳ
ᱛᱚ ᱟᱯᱮ ᱥᱮᱱᱟᱜ ᱫᱤᱥᱚᱢ ᱪᱮᱫᱠᱟ ᱢᱟᱱᱮ ᱵᱤᱨ ᱵᱩᱨᱩ ᱥᱮ ᱴᱟᱺᱰᱤ ᱜᱮᱭᱟ
ᱪᱮᱫ ᱵᱤᱱ ᱞᱟᱹᱭ ᱫᱟ
ᱟᱯᱮ ᱥᱮᱱᱟᱜ ᱫᱤᱥᱚᱢ ᱪᱮᱫ ᱠᱟᱱ ᱜᱮᱭᱟ ᱢᱟᱱᱮ ᱵᱤᱨ ᱵᱩᱨᱩ ᱠᱚ ᱢᱮᱱᱟᱜᱼᱟ ᱥᱮ ᱴᱟᱺᱰᱤ ᱡᱟᱭᱜᱟ ᱵᱩᱨᱩ ᱫᱤᱥᱚᱢ ᱛᱟᱞᱮ ᱦᱟ ᱛᱤᱠ ᱠᱚ ᱫᱚ ᱢᱮᱱ
ᱫᱤᱥᱚᱢ ᱵᱩᱨᱩ ᱫᱤᱥᱚᱢ ᱫᱚ ᱵᱟᱝ ᱠᱟᱱᱟ ᱵᱤᱨ ᱫᱚ ᱢᱮᱱᱟᱜᱼᱟ ᱛᱚᱵᱮ ᱠᱟᱹᱴᱤᱡ ᱯᱷᱟᱨᱟᱠᱚᱜᱼᱟ ᱳᱭ ᱦᱟᱯᱷ ᱠᱤᱞᱳᱢᱤᱴᱟᱨ ᱮᱠ ᱠᱤᱞᱳᱢᱤᱴᱟᱨ ᱜᱟᱱ
ᱦᱚ ᱛᱚ ᱡᱤᱵᱽ ᱡᱤᱭᱟᱹᱞᱤ ᱠᱚ ᱪᱮᱠᱟ ᱢᱮᱱᱟᱜ ᱠᱚᱣᱟ ᱟᱯᱮ ᱚᱱᱛᱮ
ᱦᱩᱸ ᱚᱱᱠᱟ ᱫᱚ ᱡᱤᱭᱟᱹᱞᱤ ᱠᱚᱫᱚ ᱥᱮ ᱨᱚᱠᱚᱢ ᱫᱚ ᱵᱟᱹᱱᱩᱜ ᱠᱚᱣᱟ
ᱦᱮᱸ ᱛᱚ ᱦᱟᱹᱛᱤ ᱠᱚ ᱢᱮᱱᱟᱜ ᱠᱚᱣᱟ ᱥᱮ ᱵᱟᱝ ᱟᱯᱮ ᱥᱮᱫ
ᱦᱮᱸ ᱥᱤᱡᱤᱱ ᱥᱤᱡᱤᱱ ᱠᱚ ᱦᱮᱡ ᱵᱟᱲᱟᱜ ᱜᱮ ᱦᱚᱭ ᱡᱮᱢᱚᱱ ᱟᱞᱩ ᱥᱤᱡᱤᱱ ᱵᱮᱥᱤ ᱠᱚ ᱦᱤᱨᱤ ᱟᱞᱮᱭᱟ
ᱚ ᱟᱞᱩ ᱥᱤᱡᱤᱱ ᱚᱱᱟ ᱢᱟ ᱦᱮᱸ ᱜᱮ ᱟᱱᱟ ᱫᱚ ᱢᱮᱫᱴᱟᱝ ᱯᱷᱚᱥᱚᱞ ᱠᱟᱱᱟ ᱛᱚ ᱡᱚᱢ ᱟᱠᱟᱱ ᱡᱤᱱᱤᱥ
ᱦᱮᱸ
ᱥᱤᱡᱤᱱ ᱵᱮᱥᱤ ᱠᱚ ᱦᱤᱨᱤ ᱟᱞᱮᱭᱟ ᱟᱹᱞᱩ ᱥᱤᱡᱤᱱ ᱟᱞᱩ ᱥᱤᱡᱤᱱ ᱠᱚᱸᱰᱷᱟ ᱠᱚ ᱨᱚᱦᱚᱭ
ᱚ ᱟᱫᱚ ᱠᱷᱚᱛᱤ ᱭᱟᱠᱚ ᱤᱱᱟᱹᱜᱮ ᱵᱮᱥᱤ ᱠᱤᱪ ᱩᱪᱤᱛ ᱵᱟᱝ ᱤᱱᱟᱹ ᱜᱮ
ᱫᱤᱱᱟᱹᱢ ᱫᱚ ᱱᱚᱣᱟ ᱠᱚᱨᱮᱜ ᱫᱚ ᱵᱟᱠᱚ ᱛᱟᱦᱮᱱᱟ ᱳᱭ ᱥᱤᱡᱤᱱ ᱥᱤᱡᱤᱱ ᱠᱚ ᱦᱤᱡᱩᱜᱼᱟ
ᱦᱮᱞᱳ
ᱫᱟᱬᱟ ᱵᱟᱲᱟ ᱠᱮᱫ ᱜᱮ ᱠᱚ
ᱦᱮᱸ
ᱠᱤᱪᱷᱩ ᱫᱤᱱ ᱠᱚ ᱛᱟᱦᱮᱸᱭᱮᱱ ᱜᱮ
ᱦᱮᱸ ᱦᱮᱸ
ᱫᱤᱭᱮ ᱟᱨᱚ ᱠᱚ ᱚᱱᱠᱟ ᱠᱚ ᱥᱮᱱᱚᱜ-ᱟ ᱟᱞᱮ ᱥᱮᱱ ᱠᱷᱚᱱ ᱢᱚᱴᱟᱢᱩᱴᱤ ᱛᱤᱱᱟᱹᱜ ᱥᱟᱛ ᱠᱤᱞᱳᱢᱤᱴᱟᱨ ᱯᱨᱟᱭ ᱫᱚᱥ ᱠᱤᱞᱳᱢᱤᱴᱟᱨ ᱜᱮ ᱥᱟᱵ ᱢᱮ ᱚᱱᱟ ᱫᱚᱥ ᱠᱤᱞᱳᱢᱤᱴᱟᱨ ᱞᱮᱠᱟᱱ ᱢᱮᱴᱮᱱ ᱵᱤᱨ ᱢᱮᱱᱟᱜᱼᱟ ᱟᱹᱰᱤ ᱞᱟᱹᱴᱩ ᱵᱤᱨ ᱛᱚᱵᱮ ᱚᱱᱛᱮ ᱫᱚ ᱦᱟᱢᱮᱥᱟ ᱜᱮᱠᱚ ᱛᱟᱦᱮᱱᱟ ᱢᱤᱫᱴᱟᱝ ᱵᱟᱝ ᱵᱟᱨᱭᱟ ᱵᱟᱝ ᱯᱤᱭᱳ ᱵᱟᱝ ᱛᱟᱦᱮᱱ ᱠᱟᱱ ᱜᱮᱭᱟ ᱠᱚ ᱮᱠᱫᱚᱢ
ᱚ ᱢᱟᱱᱮ ᱥᱟᱨᱟ ᱵᱚᱪᱷᱚᱨ ᱜᱮᱠᱚ ᱛᱟᱦᱮᱱᱟ ᱚᱱᱛᱮ ᱫᱚ
ᱦᱩᱸ ᱦᱩᱸ
ᱛᱟ ᱢᱟᱱᱮ
ᱱᱚᱛᱮ ᱫᱚ ᱩᱱᱟᱹᱜ ᱫᱚ ᱵᱟᱝ ᱛᱚ ᱚᱱᱛᱮ ᱫᱚ ᱛᱟᱦᱮᱱ ᱜᱮᱭᱟ ᱠᱚ ᱢᱤᱫᱴᱟᱝ ᱵᱟᱨᱭᱟ ᱫᱟᱨᱟ ᱦᱚᱸ ᱠᱚ ᱛᱟᱦᱮᱱ ᱜᱮᱭᱟ
ᱦᱩᱸ ᱛᱟᱞᱦᱮ ᱚᱱᱛᱮ ᱟᱥᱮᱫ ᱯᱚᱨᱚᱵᱽ ᱠᱚ ᱪᱮᱫᱠᱟ ᱦᱩᱭᱩᱜ ᱜᱮᱭᱟ ᱯᱚᱨᱚᱵᱽ ᱯᱟᱛᱟ ᱠᱚ
ᱯᱚᱨᱚᱵᱽ ᱠᱚᱫᱚ ᱯᱚᱨᱚᱵᱽ ᱠᱚᱫᱚ ᱟᱞᱮ ᱥᱮᱫ ᱫᱚ ᱱᱚᱝᱠᱟ ᱫᱚ ᱪᱮᱫ ᱦᱚᱸ ᱵᱟᱝ ᱦᱩᱭᱩᱜᱼᱟ ᱳᱭ ᱫᱩᱨᱜᱟᱹ ᱯᱩᱡᱟᱹ ᱛᱮᱫ ᱵᱷᱟᱜᱮ ᱡᱳᱨ ᱞᱟᱜᱟᱜᱼᱟ
ᱤᱱᱟᱹ ᱯᱚᱨᱮ ᱯᱟᱛᱟ ᱢᱮᱴᱟᱝ ᱫᱟᱹᱭ ᱢᱚᱴᱟ ᱢᱩᱴᱤ ᱚᱱᱠᱟ ᱜᱮ ᱛᱤᱱ ᱪᱟᱨ ᱠᱤᱞᱳᱢᱤᱴᱟᱨ ᱦᱩᱭᱩᱜᱼᱟ ᱾
ᱦᱮᱸ ᱾
ᱪᱟᱛᱟ ᱞᱟᱜᱟᱜ ᱠᱷᱟᱱ ᱚᱱᱟ ᱪᱟᱹᱛ ᱵᱟᱹᱭᱥᱟᱹᱠ ᱟᱨ ᱮᱢᱱᱤ ᱵᱟᱦᱟ ᱢᱟᱜ ᱢᱚᱬᱮ ᱠᱚ ᱯᱚᱨᱚᱵᱽ ᱢᱤᱫ ᱵᱟᱨ ᱦᱩᱭᱩᱜ ᱠᱷᱟᱱ ᱟᱫᱚ ᱱᱮᱛᱟᱨ ᱫᱚ ᱚᱱᱠᱟ ᱯᱟᱨᱢᱤᱥᱚᱱ ᱛᱚ ᱵᱟᱠᱚ ᱮᱢᱚᱜ ᱠᱟᱱᱟ ᱡᱟᱦᱟ ᱛᱟᱷᱟ ᱾ ᱨᱮ ᱫᱚ ᱟᱫᱚ ᱠᱷᱟᱱ ᱱᱮᱛᱟᱨ ᱫᱚ ᱚᱱᱠᱟ ᱫᱚ ᱵᱟᱭ ᱦᱩᱭᱩᱜ ᱠᱟᱱᱟ ᱞᱟᱦᱟ ᱞᱮᱠᱟ ᱫᱚ ᱾
ᱦᱮᱸ ᱦᱮᱸ ᱾ ᱛᱚ ᱢᱟᱱᱮ ᱵᱩᱨᱩ ᱵᱚᱸᱜᱟ ᱧᱮᱞ ᱫᱚᱵᱤᱱ ᱦᱤᱡᱩᱜ ᱠᱟᱱᱟ ᱛᱚ ᱱᱤᱭᱟᱹ ᱥᱮᱨᱢᱟ?
ᱦᱮᱞᱳ
ᱪᱟᱞᱟᱣ ᱵᱟᱲᱟ ᱫᱚ ᱦᱩᱭ ᱱᱟᱱᱟ ᱵᱟᱝ ᱫᱚ ᱵᱟᱝ ᱾
ᱦᱚᱸ, ᱟᱫᱚ ᱱᱤᱭᱟᱹ ᱥᱮᱨᱢᱟ ᱵᱤᱱ ᱦᱤᱡᱩᱜ ᱠᱟᱱᱟ ᱱᱤᱭᱟᱹ ᱥᱮᱨᱢᱟ ᱢᱟ ᱠᱚ ᱞᱟᱹᱭ ᱮᱫ ᱥᱳᱥᱟᱞ ᱢᱤᱰᱤᱭᱟ ᱥᱳᱥᱟᱞ ᱢᱤᱰᱤᱭᱟ ᱨᱮᱢᱟ ᱧᱮᱞ ᱦᱩᱭᱩᱜ ᱠᱟᱱᱟ ᱥᱤᱲᱤ ᱠᱚ ᱵᱮᱱᱟᱣ ᱠᱟᱫᱟ ᱪᱮᱛᱟᱜ ᱵᱩᱨᱩ ᱨᱮ ᱚᱱᱟᱜᱮ ᱟᱫᱚ ᱥᱟ ᱠᱷᱟᱹᱞᱤ ᱱᱤᱡᱮᱨᱟᱜ ᱢᱮᱫ ᱛᱮ ᱵᱟᱝ ᱧᱮᱞ ᱞᱮᱠᱷᱟᱱ ᱵᱟᱝ ᱜᱟᱱᱚᱜ ᱠᱟᱱᱟ ᱛᱚ ᱾
ᱪᱮᱫ ᱞᱤᱧ ᱢᱮᱛᱟᱵᱤᱱᱟ ᱱᱤᱭᱟᱹ ᱵᱟᱨ ᱫᱚ ᱠᱟᱹᱴᱤᱡ ᱟᱨᱦᱚ ᱢᱟᱱᱮ ᱠᱷᱩᱵ ᱠᱷᱚᱨᱟ ᱪᱟᱞᱟᱜ ᱠᱟᱱᱟ ᱵᱩᱡ ᱫᱟᱵᱤᱱ ᱾
ᱦᱮᱸ ᱾
ᱮᱠᱫᱚᱢ ᱢᱟᱱᱮ ᱚᱱᱟ ᱵᱟᱜᱚᱨ ᱵᱚᱸᱜᱟ ᱴᱟᱱ ᱵᱟᱠᱚ ᱞᱟᱹᱭᱟ?
ᱱᱚᱜ-ᱚ ᱱᱚᱝᱠᱟ ᱵᱩᱡᱷᱟᱹᱣ
ᱦᱟ ᱾
ᱢᱟᱱᱮ ᱱᱮᱥ ᱫᱚ ᱟᱞᱮ ᱫᱚ ᱟᱹᱞᱩ ᱠᱚᱫᱚ ᱯᱚᱭᱥᱟ ᱵᱟᱞᱮ ᱧᱟᱢ ᱮᱫᱟ ᱡᱟᱹᱥᱛᱤ ᱯᱩᱨᱟ. ᱟᱹᱞᱩ ᱨᱮ ᱢᱤᱫ ᱴᱟᱝ ᱞᱚᱥ ᱪᱟᱞᱟᱣ ᱟᱠᱟᱱᱟ᱾
ᱚᱱᱟ ᱢᱟ ᱦᱮᱸᱜᱮ ᱱᱤᱭᱟᱹ ᱥᱮᱨᱢᱟ ᱢᱟ ᱫᱟᱢ ᱵᱟᱝ ᱛᱟᱦᱮᱸ ᱠᱟᱱᱟ᱾
ᱴᱷᱤᱠ ᱟᱨ ᱦᱩᱲᱩ ᱦᱚᱸ ᱱᱚᱝᱠᱟ ᱥᱮᱨᱚᱠᱚᱢ ᱱᱤᱨᱚᱱ ᱦᱩᱲᱩ ᱵᱟᱠᱚ ᱫᱟᱢ ᱟᱫᱟ ᱥᱮᱨᱚᱠᱚᱢ
ᱦᱮᱸ ᱦᱮᱸ ᱱᱤᱭᱟᱹ ᱥᱮᱨᱢᱟ ᱢᱟ ᱢᱟᱱᱮ ᱫᱟᱢ ᱜᱮ ᱵᱟᱹᱱᱩᱜᱼᱟ ᱢᱟᱱᱮ ᱟᱞᱩ ᱨᱮᱱᱟᱜ ᱫᱟᱢ ᱦᱚᱸ ᱵᱟᱝ ᱵᱟᱹᱱᱩᱜᱼᱟ ᱟᱨ ᱡᱤᱞ ᱨᱮᱱᱟᱜ ᱦᱩᱲᱩ ᱨᱮᱱᱟᱜ ᱫᱟᱢ ᱦᱚᱸ ᱵᱟᱹᱱᱩᱜᱼᱟ ᱾
ᱦᱩᱸ ᱦᱩᱸ
ᱦᱩᱸ
ᱟᱨ ᱟᱞᱮ ᱱᱚᱛᱮ ᱢᱟ ᱚᱱᱟ ᱪᱟᱥ ᱵᱷᱚᱨᱥᱟ ᱜᱮ ᱟᱨ ᱫᱤᱱᱟᱹᱢ ᱠᱟᱹᱢᱤ ᱢᱟ ᱵᱟᱭ ᱧᱟᱢᱚᱜᱼᱟ ᱚᱱᱟ ᱫᱚ ᱵᱟᱡᱟᱨ ᱱᱟᱜᱟᱨ ᱫᱚ ᱵᱟᱝ ᱠᱟᱱᱟ ᱵᱩᱡ ᱫᱟᱵᱤᱱ ᱛᱚ ᱟᱹᱛᱳ ᱫᱤᱥᱚᱢ ᱡᱟᱦᱟᱸ ᱠᱚ ᱢᱮᱛᱟᱜ -ᱟ ᱮᱠᱫᱚᱢ ᱮᱠᱵᱟᱨᱮ ᱱᱤᱦᱟᱹᱛ ᱟᱱ ᱚᱱᱟ, ᱪᱮᱫ ᱞᱤᱧ ᱢᱮᱛᱟ ᱵᱤᱱᱟ? ᱚᱱᱠᱟᱱᱟᱜ ᱢᱟᱱᱮ ᱵᱟᱡᱟᱨ ᱨᱮᱫᱚ ᱟᱹᱰᱤ ᱥᱟᱺᱜᱤᱧ ᱨᱮ ᱟᱨ ᱚᱱᱠᱟ ᱵᱟᱡᱟᱨ ᱢᱮᱱᱟᱜ ᱨᱮᱦᱚᱸ ᱱᱚᱝᱠᱟᱱ ᱞᱟᱹᱴᱩ ᱵᱟᱡᱟᱨ ᱫᱚ ᱵᱟᱝ ᱾ ᱡᱮ ᱪᱚᱵᱽᱵᱤᱥ ᱜᱷᱚᱱᱴᱟ ᱠᱟᱹᱢᱤ ᱧᱟᱢᱚᱜᱼᱟ ᱱᱚᱝᱠᱟᱱᱟᱜ ᱵᱟᱡᱟᱨ ᱫᱚ ᱵᱟᱝ ᱠᱟᱱᱟ᱾
ᱴᱩᱠ ᱴᱟᱠ ᱠᱟᱹᱢᱤ ᱧᱟᱢᱚᱜᱼᱟ ᱟᱫᱚ ᱚᱱᱟ ᱵᱟᱡᱟᱨ, ᱵᱟᱡᱟᱨ ᱨᱮᱱ ᱮᱴᱟᱜ ᱨᱮᱱ ᱦᱚᱲ ᱜᱮᱠᱚ ᱠᱟᱹᱢᱤ ᱵᱟᱲᱟᱭᱟ ᱠᱚ᱾ ᱟᱫᱚ ᱱᱚᱝ ᱱᱚᱝᱠᱟᱱ ᱦᱚᱲ ᱫᱚ ᱪᱟᱱᱥ ᱜᱮ ᱵᱟᱢ ᱧᱟᱢᱟ
ᱚᱱᱟ ᱢᱟ ᱦᱮᱸ ᱜᱮ ᱱᱚᱝᱠᱟᱱ ᱦᱚᱲ ᱫᱚ ᱪᱟᱱᱥ ᱵᱟᱝ ᱧᱟᱢ ᱞᱟᱹᱜᱤᱫᱚᱜ ᱜᱮᱭᱟ᱾
ᱵᱟᱝ ᱵᱟᱝ ᱾
ᱦᱮᱸ ᱾
ᱛᱟᱦᱚᱞᱮ ᱠᱷᱟᱱ ᱫᱚ ᱟᱫᱚ ᱱᱮ ᱦᱚᱲ ᱫᱚ ᱪᱟᱥᱵᱟᱥ ᱵᱷᱚᱨᱥᱟ ᱨᱮᱜᱮ ᱟᱫᱚ ᱛᱟᱦᱚᱞᱮ ᱠᱷᱟᱱ ᱚᱱᱠᱟ ᱡᱩᱫᱤ ᱴᱷᱤᱠᱴᱷᱟᱠ ᱡᱩᱫᱤ ᱫᱚᱨᱫᱟᱢ ᱛᱟᱦᱮᱱᱟ ᱪᱟᱥᱵᱟᱥ ᱛᱟᱦᱚᱞᱮ ᱵᱟᱨ ᱯᱚᱭᱥᱟ ᱦᱩᱭᱱᱟ ᱚᱱᱟ ᱯᱚᱭᱥᱟ ᱛᱮᱜᱮ ᱠᱟᱹᱴᱤᱡ ᱫᱤᱥᱚᱢ ᱫᱟᱬᱟᱱ ᱚᱱᱟ ᱢᱚᱫᱽᱫᱷᱮ ᱨᱮᱜᱮ ᱵᱟᱯᱞᱟ ᱵᱤᱭᱟᱹ ᱵᱷᱟᱸᱰᱟᱱ ᱠᱷᱩᱫ ᱪᱟᱹᱴᱭᱟᱹᱨ ᱡᱚᱛᱚ ᱚᱱᱟ ᱠᱚᱛᱮᱜᱮ ᱥᱟᱢᱴᱟᱣ ᱦᱩᱭᱩᱜᱼᱟ ᱟᱫᱚ ᱚᱱᱮᱛᱢᱟ ᱱᱚᱝᱠᱟ ᱦᱩᱭᱮᱱ ᱟᱨ ᱡᱚᱛᱚ ᱠᱚᱜᱮ ᱮᱨᱯᱚᱨ ᱡᱟᱦᱟᱸᱱᱟᱜ ᱦᱩᱭᱩᱜᱳᱜ ᱵᱟᱝ ᱦᱳᱭᱳᱜ ᱢᱚᱴᱟᱢᱩᱴᱤ ᱵᱟᱯᱞᱟ ᱵᱤᱭᱟᱹ ᱵᱷᱟᱸᱰᱟᱱ ᱦᱟᱱᱛᱮ ᱱᱟᱛᱮ ᱱᱮᱢᱚᱱᱛᱚᱱᱱᱚ ᱫᱚ ᱦᱤᱡᱩᱜ ᱠᱟᱱ ᱜᱮᱭᱟ᱾
ᱦᱚᱸ ᱚᱱᱟ ᱢᱟ ᱦᱮᱸᱜᱮ ᱯᱚᱛᱤ ᱥᱮᱨᱢᱟ ᱜᱮ ᱦᱤᱡᱩᱜ ᱜᱮᱭᱟ ᱵᱟᱯᱞᱟ ᱵᱚᱭᱦᱟ ᱵᱷᱟᱸᱰᱟᱱ ᱠᱚᱫᱚ᱾
ᱢᱚᱴᱟᱢᱚᱴᱤ ᱫᱚᱥ ᱵᱟᱨᱚᱴᱤ ᱫᱚ ᱦᱤᱡᱩᱜ ᱜᱮᱭᱟ᱾
ᱦᱮᱸ
ᱛᱟ ᱚᱱᱟ ᱠᱚ ᱦᱮᱱᱰᱮᱞ ᱛᱮᱜᱮ ᱵᱚᱨᱚᱴᱟ ᱵᱟᱡᱟᱜ ᱫᱤᱭᱮ ᱛᱟᱞᱟᱨᱮ ᱤᱱᱟᱹ ᱛᱚ ᱵᱟᱹᱞᱤᱧ ᱢᱚᱱᱮᱭᱟᱜ ᱠᱟᱱᱟ ᱱᱤᱭᱟᱹ ᱫᱷᱟᱣ ᱫᱚ ᱟᱫᱚ᱾ ᱵᱩᱨᱩ ᱵᱚᱝᱜᱟ ᱫᱚ ᱵᱟᱠᱷᱟᱱ ᱪᱟᱞᱟᱣ ᱵᱟᱲᱟ ᱦᱩᱭ ᱟᱠᱟᱱ ᱜᱮᱭᱟ᱾ ᱵᱟᱨ ᱥᱮᱨᱢᱟ ᱯᱮ ᱥᱮᱨᱢᱟ ᱞᱮᱠᱟ ᱪᱟᱞᱟᱜ ᱦᱮᱸ ᱟᱫᱚ ᱧᱮᱞ ᱵᱟᱲᱟ ᱦᱩᱭ ᱟᱠᱟᱱ ᱜᱮᱭᱟ ᱟᱫᱚ ᱩᱱ ᱱᱮᱛᱟᱨ ᱩᱱ ᱵᱮᱟᱜ ᱢᱟ ᱚᱱᱠᱟ ᱥᱤᱲᱤ ᱥᱤᱥᱴᱮᱢ ᱵᱟᱝ ᱛᱟᱦᱮᱸ ᱠᱟᱱᱟ ᱱᱮᱥ ᱢᱟᱠᱚ ᱥᱳᱥᱟᱞ ᱢᱤᱰᱤᱭᱟ ᱨᱮ ᱧᱮᱞᱚᱜ ᱠᱟᱱᱟ ᱯᱷᱳᱱ ᱠᱚᱨᱮ ᱧᱮᱞᱚᱜ ᱠᱟᱱᱟ ᱡᱮ ᱚᱱᱠᱟ ᱰᱷᱟᱹᱞᱟᱹᱭ ᱠᱟᱫᱟ ᱠᱚ ᱥᱮ ᱪᱮᱫ?
ᱦᱚᱭ ᱚᱱᱠᱟ ᱦᱳᱭ ᱟᱹᱞᱤᱧ ᱦᱚᱭᱛᱚ ᱞᱤᱧ ᱧᱮᱞ ᱮᱫᱟ ᱥᱳᱥᱟᱞ ᱢᱤᱰᱤᱭᱟ ᱫᱟᱨᱟᱭ ᱛᱮᱜᱮ ᱡᱮ ᱥᱤᱲᱤ ᱠᱚᱠᱚ ᱵᱮᱱᱟᱣ ᱟᱠᱟᱜᱼᱟ᱾ ᱟᱫᱚ ᱡᱟᱦᱟᱸ ᱛᱱᱟ ᱞᱟᱦᱟ ᱛᱮ ᱞᱮᱠᱟ ᱡᱟᱦᱟᱸ ᱫᱮᱡ ᱨᱮᱱᱟᱜ ᱨᱟᱹᱥᱠᱟᱹ ᱧᱟᱢᱚᱜ ᱛᱟᱦᱮᱸᱜᱼᱟ ᱱᱮᱛᱟᱨ ᱥᱟᱹᱲᱤ ᱵᱮᱱᱟᱣ ᱠᱟᱛᱮᱮᱫ ᱚᱱᱠᱟ ᱨᱟᱹᱥᱠᱟᱹ ᱛᱚ ᱚᱱᱟ ᱫᱚ ᱵᱟᱝ ᱧᱟᱢᱚᱜᱼᱟ᱾
ᱦᱸ ᱦᱮᱸ ᱚᱱᱟ ᱢᱟ ᱡᱚᱛᱚ ᱦᱚᱲ ᱠᱚ ᱫᱮᱡ ᱫᱟᱲᱮᱭᱟᱜᱼᱟᱱ᱾ ᱚᱱᱟ ᱚᱱᱟ ᱢᱟ ᱠᱚ ᱞᱟᱹᱭ ᱱᱤᱛᱚᱜ ᱚᱱᱟ ᱫᱚ ᱥᱚᱢᱚᱛᱚᱞ ᱡᱟᱭᱜᱟ ᱟᱨ ᱦᱟᱱᱟ ᱡᱟᱦᱟᱸ ᱵᱩᱨᱩ ᱫᱮᱡ ᱨᱮᱱᱟᱜ ᱵᱩᱨᱩ ᱨᱮᱱᱟᱜ ᱟᱴᱚᱞ ᱫᱮᱡ ᱨᱮᱱᱟᱜ ᱤᱭᱟᱹ ᱫᱚ ᱟᱭᱢᱟ ᱢᱟᱱᱮ ᱤᱱᱴᱟᱨᱮᱥ
ᱨᱩᱥᱠᱟᱹᱱᱟ
ᱦᱳᱭ ᱚᱱᱟ ᱨᱮᱜᱮ ᱠᱤᱱᱛᱩ ᱦᱳᱭ ᱚᱱᱟ᱾ ᱟᱫᱚ ᱵᱟᱭ ᱧᱟᱢ ᱚᱱᱟ ᱚᱭ ᱥᱞᱤᱯ‌ ᱚᱜ ᱠᱟᱱᱟᱭ ᱚᱠᱚᱭ ᱫᱚ ᱵᱟᱭ ᱨᱟᱠᱟᱵ ᱫᱟᱲᱮᱭᱟᱜ ᱠᱟᱱᱟ ᱚᱠᱚᱭ ᱫᱚ ᱚᱨ ᱨᱟᱠᱟᱵ ᱮ ᱠᱟᱱᱟ ᱠᱚ ᱚᱱᱟ ᱨᱮᱱᱟᱜ ᱢᱚᱡᱟ ᱜᱮ ᱟᱞᱟᱫᱟ᱾
ᱧᱮᱞ ᱡᱚᱝ ᱟᱫᱚ ᱵᱟᱝ ᱧᱟᱢᱚᱜᱼᱟ ᱡᱤᱱᱤᱥ ᱧᱮᱞ ᱡᱚᱝ ᱛᱮ ᱡᱟᱦᱟᱸ ᱨᱟᱹᱥᱠᱟᱹ᱾ ᱡᱟᱦᱟᱸᱭ ᱵᱟᱭ ᱨᱟᱠᱟᱵ ᱫᱟᱲᱮ ᱚᱠᱚᱭ ᱜᱚᱦᱚᱲ ᱨᱟᱠᱟᱵ ᱮ ᱠᱟᱱᱟ ᱚᱠᱚᱭ ᱴᱷᱮᱞᱟᱣ ᱨᱟᱠᱟᱵᱮ ᱠᱟᱱᱟᱭ᱾ ᱦᱮᱸ
ᱵᱟᱨᱟᱜᱷᱟᱴ ᱨᱮ ᱯᱚᱨᱚᱵᱽ ᱦᱩᱭᱩᱜᱼᱟ ᱯᱚᱨᱚᱵᱽ ᱯᱟᱛᱟ ᱮᱱᱮᱡ ᱟᱨ ᱚᱱᱟ ᱚᱱᱟ ᱚᱱᱟ ᱢᱚᱱᱫᱤᱨ ᱨᱮᱠᱚ ᱫᱮᱡᱚᱜᱼᱟ᱾ ᱫᱮᱡ ᱠᱟᱛᱮ ᱚᱸᱰᱮ ᱪᱮᱛᱟᱱ ᱨᱮ ᱢᱤᱫ ᱵᱟᱨ ᱥᱟᱫᱷᱩ ᱢᱮᱱᱟᱜ ᱠᱚᱣᱟ᱾
ᱦ ᱤᱱᱟᱹᱜᱮ ᱧᱮᱞ ᱡᱚᱝ ᱛᱮᱱᱟᱜ ᱫᱚ ᱟᱫᱚ ᱮᱴᱟᱜ ᱠᱤᱪᱷᱩ ᱧᱮᱞ ᱡᱚᱝ ᱩᱱᱟᱜ ᱫᱚ ᱵᱟᱹᱱᱩᱜᱼᱟ ᱵᱩᱨᱩ ᱨᱮᱫᱚ᱾
ᱵᱟᱝ ᱵᱟᱝ ᱵᱟᱝ ᱚᱸᱰᱮ ᱫᱚ ᱪᱮᱫ ᱫᱚ ᱚᱱᱠᱟ ᱥᱮᱨᱚᱠᱚᱢ ᱧᱮᱞ ᱡᱚᱝ ᱨᱮᱱᱟᱜ ᱫᱚ ᱵᱟᱹᱱᱩᱜᱼᱟ ᱦᱮᱸ
ᱟᱫᱚ ᱞᱟᱹᱭ ᱜᱮᱭᱟ ᱠᱚᱛᱚ ᱪᱮᱛᱟ ᱵᱩᱨᱩ ᱛᱟᱞᱟ ᱢᱟᱞᱟ ᱨᱮ ᱥᱤᱞᱯᱤᱧ ᱢᱮᱱᱟᱜᱼᱟ᱾ ᱢᱟᱱᱮ ᱡᱚᱛᱚ ᱦᱚᱲ ᱫᱚ ᱟᱹᱣᱨᱤᱠᱚ ᱧᱮᱞᱟ ᱚᱱᱟ ᱥᱟᱱᱟᱢ ᱢᱟᱱᱮ ᱤᱧ ᱫᱚ ᱢᱤᱫ ᱫᱷᱟᱣ ᱤᱧ ᱧᱮᱞ ᱟᱹᱱᱤ ᱛᱟᱦᱮᱸᱜ ᱚᱸᱰᱮ ᱯᱤᱱ ᱞᱮᱠᱟ ᱢᱤᱫᱴᱟᱝ ᱢᱮᱱᱟᱭᱟ ᱢᱤᱫᱴᱟᱝ ᱥᱤᱞᱯᱤᱧ ᱫᱚ ᱡᱷᱤᱡ ᱜᱮᱭᱟ ᱟᱨ ᱢᱤᱫᱴᱟᱹᱝ ᱥᱤᱞᱯᱤᱧ ᱫᱚ ᱥᱤᱧ ᱜᱮᱭᱟ᱾ ᱦᱩᱸ
ᱚ
ᱚᱱᱟ ᱵᱩᱨᱩ ᱫᱮᱡ ᱜᱚᱫᱚᱜ ᱚᱱᱟ ᱞᱮᱸᱜᱟ ᱥᱟᱭᱤᱰ ᱢᱮᱱᱟᱜᱼᱟ ᱚᱱᱟ ᱛᱚᱞᱟ ᱢᱟᱞᱟ ᱨᱮ ᱢᱟᱱᱮ ᱯᱟᱸᱡᱟ ᱵᱟᱲᱟ ᱞᱮᱠᱷᱟᱡ ᱫᱚ ᱧᱟᱢᱚᱜ -ᱟ ᱚᱱᱮ ᱴᱷᱤᱠ᱾ ᱥᱚᱴᱷᱤᱠ ᱡᱟᱭᱜᱟ ᱨᱮᱫᱚ ᱢᱟᱱᱮ ᱵᱟᱢ ᱪᱟᱞᱟᱣ ᱞᱮᱱᱠᱷᱟᱱ ᱵᱟᱢ ᱧᱟᱢᱟ ᱚᱱᱟ ᱥᱚᱴᱷᱤᱠ ᱡᱟᱭᱜᱟ ᱧᱮᱞ ᱡᱚᱝ ᱠᱟᱛᱮ ᱠᱟᱛᱮᱫ ᱪᱟᱞᱟᱜ ᱦᱩᱭᱩᱜᱼᱟ ᱛᱚ ᱚᱱᱟ ᱵᱤᱱ ᱧᱮᱞ ᱵᱟᱲᱟ ᱟᱠᱟᱫ ᱜᱮᱭᱟ ᱛᱚ ᱵᱩᱨᱩ ᱨᱮ ᱚᱱᱟ ᱥᱤᱞᱯᱤᱧ?
ᱵᱟᱝ ᱵᱟᱝ ᱵᱟᱝᱻ ᱮᱨᱯᱚᱨ ᱚᱱᱟ ᱩᱱ ᱡᱚᱠᱷᱚᱱ ᱪᱟᱞᱟᱣ ᱞᱮᱱᱟ ᱠᱩᱴᱷᱤᱱ ᱵᱷᱤᱲ ᱮᱨᱯᱚᱨ ᱦᱮᱡ ᱨᱮᱱᱟᱜ ᱢᱤᱫᱴᱟᱝ ᱪᱤᱛᱟᱹᱨ ᱟᱨ ᱚᱸᱰᱮ ᱱᱠᱩᱫᱚ ᱛᱟᱲᱟᱛᱟᱲᱤ ᱟᱫᱚ ᱱᱚᱰᱮ ᱠᱷᱚᱱ ᱪᱟᱞᱟᱣ ᱠᱟᱛᱮ ᱟᱨᱚ ᱦᱟᱸᱰᱮ ᱧᱮᱞ ᱠᱟᱛᱮ ᱟᱨ ᱟᱫᱚ ᱟᱨᱚ ᱚᱲᱟᱜ ᱦᱮᱡ ᱞᱟᱦᱟᱢ ᱫᱚᱦᱚ ᱞᱮᱠᱷᱟᱱ ᱵᱷᱟᱜᱮ ᱴᱮᱧ ᱧᱮᱞ ᱠᱟᱫᱟ ᱟᱫᱚ ᱱᱚᱝᱠᱟ ᱫᱚ ᱱᱚᱰᱮ ᱠᱷᱚᱱ ᱜᱮ ᱰᱟᱭᱨᱮᱠᱴ ᱜᱟᱹᱰᱤ ᱠᱚ ᱨᱤᱡᱟᱵ ᱠᱟᱛᱮ ᱥᱮᱱ ᱵᱟᱲᱟ ᱦᱩᱭ ᱠᱟᱱᱟ ᱛᱚ ᱟᱫᱚ ᱚᱱᱚᱣᱟ ᱫᱚ ᱵᱤᱥᱤ ᱛᱮᱧ ᱵᱟᱧᱱᱟᱜ ᱚᱱᱠᱟ ᱫᱟᱬᱟ ᱨᱮᱱᱟᱜ ᱛᱚ᱾ ᱠᱟᱹᱴᱤᱡ ᱫᱮᱡ ᱵᱟᱲᱟᱭᱮᱱᱟ ᱱᱤᱭᱟᱹ ᱠᱟᱛᱮᱟᱹᱜ ᱜᱚᱲᱚ ᱠᱟᱛᱮ ᱜᱮᱧ ᱟᱬᱜᱚ ᱱᱚᱜ-ᱚ᱾
ᱚᱱᱟ ᱢᱟ ᱦᱮᱸ ᱜᱮ ᱟᱫᱚ ᱚᱠᱛᱚ ᱨᱮ ᱨᱩᱣᱟᱹᱲ ᱦᱳᱭᱼᱟ ᱛᱚ ᱚᱱᱟ ᱦᱚᱸ᱾ ᱠᱟᱛᱷᱟ ᱠᱟᱱ ᱜᱮᱭᱟ ᱱᱤᱛᱚᱜ ᱫᱚ ᱨᱩᱣᱟᱹᱲ ᱦᱩᱸ ᱡᱟ ᱚᱠᱛᱚ ᱧᱟᱢᱚᱜᱼᱟ ᱤᱱᱟᱹ ᱛᱮᱜᱮ ᱧᱮᱞ ᱥᱮᱱᱟᱜ ᱫᱚ ᱟᱫᱚ ᱵᱟᱠᱷᱟᱡ ᱟᱫᱚ ᱚᱠᱛᱚ ᱠᱚᱦᱚᱸ ᱥᱮᱴᱮᱨ ᱦᱮᱡ ᱮᱱᱟ ᱟᱫᱚ ᱜᱟᱞᱢᱟᱨᱟᱣ ᱫᱚ ᱱᱚᱝᱠᱟ ᱜᱮ ᱵᱟᱝ ᱪᱟᱵᱟᱜ ᱜᱮᱭᱟ ᱜᱟᱞᱢᱟᱨᱟᱣ ᱫᱚ ᱦᱩᱭᱩᱜ ᱜᱮᱭᱟ᱾
ᱦᱳᱭ ᱦᱳᱭ ᱦᱮᱸ
ᱦᱮᱸ ᱦᱮᱸ ᱦ
ᱴᱷᱤᱠ ᱢᱮᱱᱟᱜᱼᱟ ᱛᱚᱵᱮ ᱦᱮᱸ
ᱦᱮᱸ ᱢᱟ ᱛᱟᱦᱚᱞᱮ ᱴᱷᱤᱠ ᱜᱮᱭᱟ᱾
ᱠᱟᱴᱟᱣ ᱮᱫᱟᱞᱤᱧ,